ᱦᱮᱞᱳ, ᱦᱚᱸ ᱜᱚᱢᱠᱮ ᱨᱚᱲ ᱟᱡᱚᱢᱚ ᱠᱟᱱᱟ? ᱛᱟᱦᱚᱞᱮ ᱪᱤᱜ ᱠᱚ ᱪᱤᱠᱟᱹ ᱵᱟᱲᱟ ᱦᱩᱭᱩᱜ ᱠᱟᱱᱟ ᱜᱚᱝᱠᱮ ᱱᱤᱛ ᱜᱷᱟᱹᱲᱤᱡ?
ᱪᱮᱫ ᱦᱚᱸᱢᱟ ᱪᱤᱠᱟᱹ ᱵᱟᱲᱟ ᱦᱩᱭᱩᱜ ᱠᱟᱱᱟ, ᱮᱭ ᱛᱚ ᱡᱟᱹᱯᱤᱫ ᱠᱷᱚᱱᱟᱜ ᱮᱵᱷᱮᱱ ᱠᱟᱛᱮᱫ ᱵᱮᱨᱟᱥ ᱵᱟᱲᱟ ᱦᱩᱭ ᱠᱟᱱᱟ᱾
ᱚ ᱜᱚᱝᱠᱮ ᱱᱤᱛᱚᱜ ᱫᱚᱥ ᱵᱟᱡᱟᱜ ᱠᱟᱱᱟ ᱱᱤᱛᱚᱜ ᱡᱟᱹᱯᱤᱜ ᱠᱷᱚᱱᱟᱜ ᱵᱮᱨᱮᱫ ᱦᱩᱭ ᱱᱟ᱾
ᱦᱳ ᱠᱟᱹᱴᱤ ᱧᱤᱫᱟᱹ ᱯᱟᱲᱦᱟ ᱵᱟᱲᱟ ᱦᱩᱭ ᱞᱮᱱᱟ ᱛᱚ᱾
ᱦᱚᱸᱻ ᱛᱟᱦᱚᱞᱮ ᱮᱻ ᱮᱠᱡᱟᱢ ᱠᱚ ᱥᱮ ᱛᱮᱭᱟᱨ ᱦᱤᱡᱩᱜ ᱠᱟᱱ ᱥᱮᱴᱮᱨ ᱦᱤᱡᱩᱜ ᱠᱟᱱ ᱛᱟᱯᱮᱭᱟ ᱮᱠᱡᱟᱢ ᱨᱮᱱᱟᱜ ᱛᱮᱭᱟᱨᱤ ᱠᱚ ᱪᱟᱞᱟᱜ ᱠᱟᱱᱟ᱾
ᱦᱳᱭ, ᱦᱳᱭ, ᱦᱳᱭ, ᱚᱱᱟ ᱠᱷᱟᱹᱛᱤᱨ ᱜᱮ ᱠᱟᱹᱴᱤᱡ ᱧᱤᱫᱟᱹ ᱟᱹᱰᱤ ᱜᱷᱟᱹᱲᱤᱡ ᱵᱮᱸᱜᱮᱫ ᱦᱩᱭ ᱞᱮᱱᱟ ᱛᱚ᱾
ᱚᱱᱟ ᱧᱤ-ᱧᱤᱫᱟᱹ ᱵᱮᱸᱜᱮ ᱞᱮᱱᱠᱷᱟ ᱢᱟ ᱚᱱᱠᱟ ᱜᱮ ᱦᱩᱭᱩᱜᱼᱟ᱾
ᱦᱳᱭ ᱦᱳᱭ ᱪᱤᱠᱟᱹ ᱵᱟᱲᱟᱭ ᱫᱟ ᱟᱯᱮ ᱫᱚ?
ᱪᱮᱫ ᱦᱚᱸ ᱵᱟᱝ ᱟᱞᱮ ᱱᱚᱜᱼᱚᱭ ᱫᱟᱠᱟ ᱡᱚᱢ ᱵᱟᱲᱟ ᱠᱟᱛᱮᱜ ᱱᱚᱜᱼᱚᱭ ᱦᱟᱸᱜ ᱮᱸ ᱱᱤᱛᱚᱜ ᱫᱚ ᱫᱩᱲᱩᱵ ᱵᱟᱲᱟ ᱦᱩᱭ ᱠᱤᱱᱟ ᱨᱩᱢ ᱠᱚᱨᱮ ᱜᱮ᱾
ᱦᱩᱸ ᱫᱟᱜ ᱡᱟᱹᱲᱤ ᱚᱠᱟ ᱟᱯᱮ ᱫᱚ
ᱫᱟᱜ ᱡᱟᱹᱲᱤ ᱠᱚ ᱱᱚᱝᱠᱟ ᱜᱮ ᱦᱩᱭᱩᱜ ᱠᱟᱱ ᱜᱮᱭᱟ ᱦᱩᱭ ᱫᱚ, ᱟᱯᱮ ᱥᱮᱱ ᱜᱮ ᱦᱟᱸᱜ ᱪᱮᱜ ᱞᱮᱠᱟ ᱫᱟᱜ ᱡᱟᱹᱲᱤ ᱠᱚ?
ᱟᱜᱞᱮ ᱥᱮᱱ ᱫᱚ ᱵᱟ ᱟᱹᱰᱤ ᱟ ᱨᱤᱢᱤᱞ ᱠᱟᱜᱼᱟᱭ ᱛᱚ ᱩᱱ ᱟᱨ ᱠᱤᱪᱷᱩ ᱠᱷᱚᱱ ᱯᱚᱨᱮ ᱠᱷᱟᱱᱮ ᱫᱟᱜ ᱦᱚᱸ ᱫᱟᱲᱮᱭᱟᱜᱼᱟᱭ ᱦᱟᱸᱜ ᱾
ᱟᱪᱪᱷᱟ, ᱟᱞᱮ ᱥᱮᱱ ᱫᱚ ᱱᱚᱝᱠᱟ ᱦᱟᱸ ᱱᱤᱛᱚᱜ ᱫᱚ ᱧᱮᱞᱚᱜ ᱠᱟᱱᱟ ᱡᱮ ᱛᱮᱦᱮᱱ ᱫᱚ ᱨᱤᱢᱤᱞ ᱠᱟᱫᱟᱭ ᱱᱟᱜᱠᱷᱟᱱ ᱫᱟᱜ ᱡᱟᱹᱲᱤ ᱦᱚᱸ ᱦᱮᱡ ᱫᱟᱲᱮᱭᱟᱜᱼᱟ᱾
ᱦᱩ ᱛᱟᱦᱞᱮ ᱚᱱᱟ ᱵᱟᱹᱫᱽ ᱛᱮᱱᱟᱜ ᱠᱟᱹᱢᱤ ᱠᱚᱯᱮ ᱪᱟᱵᱟ ᱵᱟᱲᱟ ᱠᱮᱫᱮᱜᱼᱟ ᱥᱮ ᱵᱟᱝ?
ᱩᱸ ᱪᱟᱵᱟ ᱵᱟᱲᱟ ᱫᱚᱻ ᱵᱟᱝ ᱜᱮ ᱮᱦᱚᱵ ᱜᱮ ᱦᱟᱸᱜ ᱟᱹᱣᱨᱤ ᱮᱦᱚᱵ ᱦᱩᱭᱩᱜᱼᱟ ᱦᱟᱸᱜ᱾ ᱫᱟᱜ ᱡᱟᱹᱲᱤ ᱠᱚᱦᱚᱸ ᱚᱱᱠᱟ ᱦᱟᱸᱜ ᱵᱟᱝ ᱦᱩᱭᱩᱜ ᱠᱟᱱᱟ᱾ ᱟᱨ ᱦᱟᱸᱜ ᱛᱚᱞᱟ ᱠᱚᱦᱚᱸ ᱜᱤᱰᱤ ᱦᱩᱭ ᱠᱟᱱᱟ ᱦᱟ ᱟᱣᱨᱤ ᱦᱟᱸᱜ ᱚᱢᱚᱱ ᱵᱟᱲᱟᱜᱼᱟ, ᱚᱱᱟ ᱠᱚ ᱚᱢᱚᱱ ᱵᱟᱲᱟ ᱠᱟ ᱛᱮ ᱱᱟᱦᱜ ᱫᱟᱜᱽ ᱵᱟ ᱫᱟᱜᱽ ᱵᱟᱭ ᱫᱟᱜᱽ ᱡᱟᱹᱲᱤ ᱵᱟᱭ ᱫᱟᱜᱽ ᱡᱟᱹᱲᱤ ᱞᱮᱠᱷᱟᱱ ᱦᱟᱸᱜ ᱨᱚᱦᱚᱭ ᱠᱚᱫᱚ ᱵᱟᱝ ᱜᱟᱱᱚᱜ ᱠᱟᱱ ᱛᱟᱵᱚᱱ ᱫᱚ
ᱦᱚᱭ ᱼ ᱦᱚᱭ ᱫᱟᱜ ᱵᱮᱜᱚᱨ ᱱᱟᱦᱜ ᱪᱮᱫ ᱦᱚᱸᱛᱚ ᱵᱟᱝ ᱜᱟᱱᱚᱜᱼᱟ
ᱦᱚᱭ ᱫᱟᱜ ᱵᱮᱜᱚᱨ ᱦᱟᱸᱜ ᱪᱮᱫ ᱦᱚᱸ ᱵᱟᱝ ᱜᱟᱱᱚᱜᱼᱟ
ᱛᱟᱦᱞᱮ ᱚᱱᱛᱮᱱᱟᱜᱼᱟ ᱟᱯᱮ ᱥᱮᱱ ᱪᱮᱜ ᱞᱮᱠᱟ ᱥᱤᱛᱩᱝ ᱠᱚ?
ᱛᱩ ᱦᱚᱞᱟ ᱢᱟᱦᱫᱮᱨ ᱜᱮ ᱥᱤᱛᱩᱝ ᱮᱫ ᱛᱟᱦᱮᱸᱜ ᱼ ᱟ ᱟᱨ ᱛᱮᱦᱮᱧ ᱫᱚᱭ ᱨᱤᱢᱤᱞ ᱠᱟᱜ ᱛᱮᱭ ᱥᱤᱛᱩᱝ ᱫᱚ ᱚᱱᱠᱟ ᱵᱟᱭ ᱵᱩᱡᱷᱟᱹᱜ ᱠᱟᱱᱟ
ᱦᱚᱭ ᱚᱱᱟᱜᱮ ᱥᱤᱛᱩᱝ ᱜᱚ ᱡᱩᱫᱤ ᱥᱤᱛᱩᱝ ᱠᱟᱱᱟ ᱛᱟᱦᱚᱞᱮ ᱠᱷᱟᱱ ᱱᱚᱣᱟ ᱵᱟᱝ ᱜᱟᱱᱚᱜᱼᱟ ᱚᱱᱠᱟ ᱫᱚ ᱡᱮ ᱚᱲᱟᱜ ᱠᱷᱚᱱᱟᱜ ᱚᱰᱚᱜᱚᱜ ᱥᱮ ᱡᱟᱦᱟᱱᱟᱜ ᱠᱟᱹᱢᱤ ᱠᱟᱡᱽ ᱠᱚ ᱦᱚᱸᱭ ᱚᱱᱠᱟ ᱫᱚ ᱦᱟᱸᱜ ᱵᱟᱢ ᱠᱚᱨᱟᱣ ᱫᱟᱲᱮᱭᱟᱜᱼᱟ ᱩᱱᱟᱹᱜ ᱥᱤᱛᱩᱝ ᱨᱮᱫᱚ ᱚᱠᱚᱭ ᱠᱟᱹᱢᱤ ᱠᱟᱡᱮ ᱠᱚᱨᱟᱣ ᱫᱟᱲᱮᱭᱟᱜᱼᱟ ᱦᱮᱸ ᱵᱟᱝ
ᱦᱩᱸᱻ ᱦᱩᱸ
ᱟᱨ ᱱᱤᱛᱚᱜ ᱟᱯᱮ ᱥᱮᱜ ᱪᱮᱫ ᱞᱮᱠᱟ ᱵᱟᱯᱞᱟ ᱠᱚ ᱦᱩᱭᱩᱜ ᱠᱟᱱᱟ ᱥᱮ ᱵᱟᱝ?
ᱵᱟᱯᱞᱟ ᱠᱚ ᱱᱤᱛᱚᱜ ᱫᱚ ᱟᱹᱣᱨᱤ ᱭᱟ ᱱᱦᱟᱜ ᱚᱱᱟ ᱯᱷᱟᱹᱜᱩᱱ ᱵᱚᱸᱜᱟ ᱚᱠᱛᱚ ᱜᱮ ᱱᱷᱟᱜ ᱦᱩᱭ ᱜᱚᱫ ᱞᱮᱱᱟ ᱟᱫᱚ ᱱᱤᱛᱚᱜ ᱫᱚ ᱵᱟᱝ ᱦᱩᱭᱩᱜ ᱠᱟᱱᱟ
ᱟᱞᱮ ᱦᱟᱸᱜ ᱟᱞᱮ ᱥᱮᱫ ᱫᱚ ᱱᱚᱜᱼᱚᱭ ᱵᱟᱯᱞᱟ ᱟᱥᱟᱲ ᱵᱚᱸᱜᱟ ᱦᱟᱸᱜ ᱦᱩᱭᱩᱜ ᱛᱟᱞᱮᱭᱟᱮ ᱱᱤᱛᱚ ᱫᱚ, ᱟᱥᱟᱲ ᱵᱚᱸᱜᱟ ᱵᱟᱯᱞᱟᱜ ᱟᱫᱚ ᱦᱟᱸᱜ ᱵᱟᱹᱨᱭᱟᱹᱛᱚᱜ ᱠᱚ ᱦᱟᱸᱜ ᱞᱮ ᱧᱟᱢ ᱜᱚᱫᱟ ᱦᱟᱸᱜ ᱟᱹᱰᱤ ᱨᱟᱹᱥᱠᱟᱹ ᱜᱮ ᱦᱟᱸᱜ ᱵᱩᱡᱷᱟᱹᱜ ᱠᱟᱱᱟ ᱡᱮ ᱟᱹᱰᱤ ᱫᱤᱱ ᱯᱚᱨᱮ ᱡᱮ ᱵᱟᱹᱨᱭᱟᱹᱛᱚᱜ ᱧᱟᱢ ᱦᱩᱭ ᱟᱠᱟᱱᱟ ᱟᱫᱚ ᱦᱟᱸᱜ ᱵᱟᱹᱦᱩ ᱞᱮ ᱟᱹᱜᱩ ᱮᱭᱟ ᱢᱤᱫᱴᱟᱱ ᱛᱚ ᱦᱟᱸᱜ ᱟᱹᱰᱤ ᱜᱚᱨᱚᱵᱽ ᱨᱮᱱᱟᱜ ᱠᱟᱛᱷᱟ ᱪᱟᱞᱟᱜ ᱟᱞᱮ ᱚᱸᱰᱮ ᱠᱚᱨᱮᱱ ᱥᱟᱸᱜᱟᱛ ᱠᱩᱲᱤ ᱠᱚ ᱠᱚ ᱥᱟᱞᱟᱜ ᱞᱮ ᱮᱱᱮᱡᱼᱟ ᱥᱟᱝᱜᱟᱛ ᱠᱩᱲᱤ ᱠᱚᱞᱮ ᱧᱟᱢ ᱠᱚᱣᱟ ᱥᱮ ᱪᱮᱫ ᱦᱟᱸᱜ
ᱟᱻ
ᱟᱨ ᱦᱟᱸᱜ ᱟᱹᱰᱤ ᱫᱤᱱ ᱱᱚᱝᱠᱟ ᱢᱟᱱᱮ ᱵᱟᱹᱨᱭᱟᱹᱛ ᱠᱚᱫᱚ ᱵᱟᱝ ᱪᱟᱞᱟᱣ ᱵᱟᱲᱟ ᱦᱩᱭ ᱠᱟᱱᱟ ᱚᱝᱠᱟ ᱱᱮᱛᱟᱨ ᱱᱮᱛᱟᱨ ᱨᱮᱱ ᱢᱟᱹᱭ ᱵᱟᱹᱵᱩ ᱠᱚᱢᱟ ᱡᱚᱛ ᱛᱚ ᱜᱚ ᱱᱤᱡᱮ ᱟᱯᱱᱟ ᱟᱹᱯᱱᱤ ᱜᱮᱠᱚ ᱡᱟᱶᱟᱭ-ᱚᱜ ᱠᱟᱱᱟ ᱛᱟᱦᱞᱮ ᱦᱟᱸᱜ ᱚᱝᱠᱟ ᱦᱟᱸᱜ ᱨᱟᱹᱥᱠᱟᱹ ᱫᱚ ᱦᱟᱸᱜ ᱵᱟᱝ ᱧᱮᱞᱚᱜ ᱠᱟᱱᱟ ᱦᱮᱸ ᱵᱟᱝ
ᱦᱮᱸ ᱱᱤᱛᱚᱜ ᱫᱚ ᱚᱱᱠᱟ ᱢᱟ ᱵᱟᱝ ᱧᱮᱞᱚᱜ ᱠᱟᱱᱟ
ᱦᱳᱭ ᱡᱟᱦᱟᱸ ᱛᱤᱱᱟᱹᱜ ᱦᱳᱭ ᱮᱲᱮᱡ ᱵᱟᱲᱟ ᱨᱟᱹᱥᱠᱟᱹ ᱠᱚ ᱚᱱᱟ ᱠᱚᱦᱚᱸ ᱵᱟᱝ ᱧᱮᱞᱚᱜ ᱠᱟᱱᱟ ᱱᱤᱛᱚᱜ ᱫᱚ ᱦᱟᱸᱜ
ᱦᱩᱸ ᱵᱟᱹᱭᱵᱟᱹ ᱵᱟᱹᱭ ᱵᱟᱹᱭ ᱛᱮ ᱢᱟᱱᱮ ᱵᱟᱯᱞᱟ ᱜᱮ ᱢᱟᱱᱮ ᱟᱫ ᱤᱫᱤᱜ ᱠᱟᱱ ᱞᱮᱠᱟ ᱵᱩᱡᱷᱟᱹᱜ ᱠᱟᱱᱟ
ᱦᱳᱭ ᱦᱳᱭ ᱢᱟᱱᱮ ᱟᱵᱚᱣᱟᱜ ᱛᱚ ᱵᱟᱯᱞᱟ ᱛᱚ ᱟᱹᱰᱤ ᱨᱚᱠᱚᱢ ᱢᱮᱱᱟᱜ ᱛᱟᱵᱚᱱᱟ ᱦᱮᱸ ᱵᱟᱝ
ᱦᱩᱸ
ᱵᱟᱯᱞᱟ ᱛᱚ ᱟᱹᱰᱤ ᱨᱚᱠᱚᱢ ᱛᱮᱠᱚ ᱦᱟᱹᱴᱤᱧ ᱠᱟᱫ ᱛᱟᱵᱚᱱᱟ ᱟᱫᱚ ᱦᱟᱸᱜ ᱟᱹᱰᱤ ᱨᱚᱠᱚᱢ ᱵᱟᱯᱞᱟᱜ ᱜᱮ ᱡᱚᱛᱚ ᱜᱮ ᱜᱟᱱᱚᱜ ᱠᱟᱱᱟ ᱡᱚᱛᱚ ᱠᱤᱪᱷᱩ ᱜᱮ ᱦᱮᱸ ᱵᱟᱝ
ᱦᱩᱸᱻᱻ
ᱚᱱᱠᱟᱜᱮ ᱟᱨ ᱱᱚᱜᱼᱚᱭ ᱦᱟᱸᱜ ᱯᱩᱭᱞᱳ ᱛᱮᱫᱚ ᱵᱩᱨᱩ ᱵᱚᱸᱜᱟ ᱠᱚ ᱥᱮᱴ ᱥᱮᱴᱮᱨᱱᱟ ᱵᱩᱨᱩ ᱵᱚᱸᱜᱟ ᱠᱚ ᱪᱟᱞᱟᱜ ᱦᱩᱭᱩᱜᱼᱟ ᱵᱩᱨᱩ ᱵᱚᱸᱜᱟ ᱠᱚ ᱱᱤᱭᱟᱹ ᱵᱟᱨ ᱫᱚ ᱦᱟᱸᱜ ᱟᱹᱰᱤ ᱦᱟᱸᱜ ᱯᱟᱭ ᱜᱮ ᱦᱩᱭᱩᱜ ᱞᱟᱹᱜᱤᱫ ᱡᱮ ᱥᱤᱲᱤ ᱠᱚᱠᱚ ᱵᱮᱱᱟᱣ ᱠᱟᱫᱟ ᱛᱚ ᱟᱫᱚ ᱦᱟᱸᱜ ᱦᱟᱲᱟᱢ ᱵᱩᱲᱦᱤ ᱦᱚᱲ ᱠᱚ ᱮᱸᱻᱫ ᱥᱚᱠ ᱛᱟᱦᱮᱱ ᱛᱟᱠᱚᱣᱟ ᱡᱮ ᱵᱩᱨᱩ ᱵᱚ ᱜᱟ ᱧᱮᱞ ᱪᱟᱞᱟᱜ ᱞᱟᱹᱜᱤᱫ ᱟᱫᱚ ᱦᱟᱸᱜ ᱩᱱᱠᱩ ᱠᱚ ᱠᱚ ᱪᱟᱞᱟᱣ ᱫᱟᱲᱮᱜ ᱟᱠᱚ ᱱᱤᱭᱟᱹ ᱵᱟᱨ ᱫᱚ
ᱟ ᱻ ᱵᱩᱨᱩ ᱵᱚᱸᱜᱟ ᱟᱯᱮ ᱥᱮᱱ ᱜᱮ ᱥᱮ ᱪᱮᱫ?
ᱦᱳᱭ ᱦᱳᱭ ᱵᱩᱨᱩ ᱵᱚᱸᱜᱟ ᱫᱚ ᱟᱞᱮ ᱥᱩᱨ ᱥᱩᱯᱩᱨ ᱜᱮ ᱢᱟᱱᱮ ᱟᱞᱮ ᱠᱚᱜᱮᱞᱮ ᱦᱟᱸᱜ ᱞᱮ ᱨᱚᱵ ᱦᱚᱪᱚᱭᱟᱞᱮ ᱦᱟᱸᱜ ᱚᱱᱟ ᱠᱚᱫᱚ ᱢᱟᱱᱮ ᱟᱞᱮ ᱟᱹᱛᱩ ᱥᱩᱨ ᱥᱩᱯᱩᱨ ᱠᱚᱨᱮᱱ ᱢᱟᱱᱮ ᱢᱤᱜᱴᱟᱝ ᱟᱹᱛᱳ ᱛᱮᱫᱚ ᱦᱟᱸᱜ ᱵᱟᱝ ᱦᱩᱭᱩᱜ ᱠᱟᱱᱟ ᱟᱨ ᱡᱟᱦᱟᱸ ᱛᱤᱱᱟᱹᱜ ᱟᱞᱮ ᱥᱩᱨ ᱥᱩᱯᱩᱨ ᱟᱛ ᱛᱩ ᱠᱚ ᱢᱮᱱᱟᱜᱼᱟ ᱚᱱᱟ ᱠᱚ ᱢᱮᱥᱟ ᱠᱟᱛᱮᱜ ᱦᱟᱸᱜ ᱢᱤᱜᱴᱷᱮᱱ ᱦᱩᱭᱩᱜ ᱠᱟᱱᱟ
ᱦᱳᱭ᱾
ᱚᱸᱰᱮ ᱜᱮ ᱫᱚ ᱟᱭᱢᱟ ᱡᱟᱭᱜᱟ ᱨᱮᱱ ᱥᱮ ᱟᱭᱢᱟ ᱫᱤᱥᱚᱢ ᱨᱮᱱ ᱦᱚᱲ ᱠᱚ ᱦᱤᱡᱩᱜ ᱟᱠᱚ᱾ ᱟᱹᱰᱤ ᱡᱟᱭᱜᱟ ᱨᱮᱱ ᱟᱹᱰᱤ ᱢᱟᱱᱮ ᱟᱹᱰᱤ ᱥᱟᱺᱜᱤᱧ ᱥᱟᱺᱜᱤᱧ ᱠᱚᱨᱮᱱ ᱦᱚᱲ ᱠᱚ ᱦᱤᱡᱩᱜᱼᱟ, ᱵᱟᱨ ᱫᱤᱱ ᱯᱚᱨᱚᱵᱽ ᱦᱩᱭᱩᱜᱼᱟ᱾
ᱦᱚᱸ ᱮᱠᱞᱟ ᱛᱮ ᱢᱟᱱᱮ ᱢᱤᱫᱴᱟᱝ ᱵᱟᱨᱭᱟ ᱟᱹᱛᱩ ᱫᱚᱢᱮ ᱵᱟᱝ ᱜᱟᱱᱚᱜ ᱯᱮᱭᱟ ᱯᱩᱱᱤᱛ ᱢᱤᱞᱟᱹᱣ
ᱦᱳᱭ ᱦᱳᱭ ᱦᱳᱭ ᱟᱨ ᱩᱱᱟᱹᱜ ᱜᱟᱱ ᱦᱚᱲ ᱠᱚᱥᱮ, ᱟᱫᱚ ᱦᱟᱸᱜ ᱩᱱᱟᱹᱜ ᱜᱟᱱ ᱦᱚᱲ ᱦᱚᱸ ᱢᱟᱱᱮ ᱥᱟᱢᱵᱽᱲᱟᱣ ᱛᱮ ᱢᱩᱥᱠᱤᱞ ᱜᱮᱭᱟ ᱟᱫᱚ ᱦᱟᱸᱜ ᱱᱚᱝᱠᱟ ᱠᱟᱱᱟ ᱱᱤᱭᱟᱹ ᱵᱟᱨ ᱫᱚ ᱢᱟᱱᱮ ᱡᱟᱦᱟᱸ ᱛᱤᱱᱟᱹᱜ ᱯᱟᱹᱣᱨᱟᱹ ᱦᱟᱺᱰᱤ ᱠᱚᱫᱚ ᱦᱟᱸᱜ ᱵᱚᱱᱫᱚᱜ ᱚᱱᱟ ᱚᱱᱟ ᱠᱚᱫᱚ ᱡᱮ ᱯᱟᱛᱟ ᱴᱟᱺᱰᱤ ᱠᱚᱨᱮ ᱫᱚ ᱵᱟᱝ ᱪᱟᱞᱟᱜ ᱟᱨ ᱚᱱᱟ ᱠᱚᱫᱚ ᱡᱩᱫᱤᱭ ᱪᱟᱞᱟᱜᱼᱟ, ᱛᱟᱦᱚᱞᱮ ᱯᱩᱞᱤᱥ ᱠᱚᱠᱚ ᱛᱟᱦᱮᱱᱟ ᱠᱚ ᱟᱨ ᱩᱱᱠᱩ ᱠᱚᱜᱮ ᱦᱟᱸᱜ ᱚᱱᱟ ᱠᱚᱨᱮ ᱫᱚᱠᱚ ᱧᱮᱞ ᱵᱟᱲᱟᱭᱟ ᱠᱚ, ᱪᱮᱫᱟᱜ ᱥᱮ ᱧᱮᱞᱚᱜ ᱠᱟᱱᱟ ᱦᱟᱺᱰᱤ ᱯᱟᱹᱣᱨᱟᱹ ᱠᱚᱫᱚ ᱦᱟᱸᱜ ᱯᱟᱛᱟ ᱴᱟᱺᱰᱤ ᱠᱚᱨᱮ ᱫᱚ ᱞᱟᱹᱠᱛᱤ ᱵᱟᱝ ᱠᱟᱱᱟ, ᱪᱮᱫᱟᱜ ᱥᱮ ᱧᱩ ᱵᱩᱞ ᱠᱟᱛᱮᱫ ᱚᱱᱠᱟ ᱠᱷᱟᱹᱯᱟᱹᱨᱤ ᱛᱟᱯᱟᱢ ᱠᱚ ᱥᱤᱨᱡᱟᱹᱜ ᱠᱟᱱᱟ ᱦᱮᱸ ᱵᱟᱝ,
ᱦᱮᱸ ᱦᱮᱸ ᱜᱚᱴᱟ ᱡᱟᱭᱜᱟ ᱨᱮ ᱧᱮᱞᱚᱜ ᱠᱟᱱᱟ, ᱦᱟᱺᱰᱤ ᱯᱟᱹᱣᱨᱟᱹ ᱨᱮᱠᱚ ᱧᱩ ᱮᱫᱟ ᱟᱨ ᱠᱚ ᱛᱟᱯᱟᱢ ᱟᱠᱟᱱᱟ᱾ ᱵᱟᱝ ᱟᱠᱠᱷᱨᱤᱧ ᱜᱮ ᱵᱷᱟᱹᱜᱮᱭᱟ ᱢᱤᱫ ᱯᱚᱠᱷᱮ᱾
ᱦᱳᱭ ᱦᱳᱭ
ᱫᱮᱠᱷᱤ ᱧᱮᱞ ᱵᱮᱱ ᱞᱮᱱᱠᱷᱟᱱ ᱪᱟᱞᱟᱣ ᱫᱟᱲᱮᱭᱟᱜ ᱠᱟᱱᱟᱞ ᱥᱮ ᱵᱟᱝᱼᱟ ᱟᱞᱮ ᱥᱮᱱ ᱠᱷᱚᱱᱟᱜ?
ᱦᱳᱭ ᱡᱩᱫᱤ ᱦᱟᱸᱜ ᱦᱤᱡᱩᱜ ᱟᱯᱮ ᱛᱟᱦᱞᱮ ᱚᱱᱠᱟ ᱯᱷᱳᱱ ᱵᱟᱲᱟᱭᱟ ᱟᱯᱮ ᱡᱮ ᱱᱚᱛᱮ ᱟᱞᱮ ᱥᱮᱱᱟᱜ ᱯᱚᱨᱚᱵᱽ ᱦᱚᱸᱯᱮ ᱧᱮᱞ ᱛᱚᱨᱟᱭ ᱜᱮᱭᱟ, ᱪᱮᱫᱞ ᱞᱮᱠᱟ ᱦᱩᱭᱩᱜᱼᱟ, ᱪᱮᱫ ᱞᱮᱠᱟ ᱵᱟᱝ ᱢᱟᱱᱮ? ᱟᱞᱮ ᱥᱮᱫ ᱱᱚᱣᱟ ᱟᱹᱰᱤ ᱡᱟᱭᱜᱟ ᱡᱟᱹᱱᱤ ᱠᱷᱟᱱ ᱦᱮᱡ ᱵᱟᱲᱟ ᱟᱠᱟᱱ ᱜᱮᱭᱟᱢ ᱥᱮ ᱵᱟᱢ ᱦᱮᱡ ᱵᱟᱲᱟ ᱟᱠᱟᱱᱟ᱾ ᱡᱩᱫᱤᱢ ᱦᱮᱡ ᱵᱟᱲᱟ ᱟᱠᱟᱱᱟ ᱵᱟᱝᱠᱷᱟᱱ ᱫᱚ ᱦᱟᱸᱜ ᱮᱢ ᱵᱟᱲᱟᱭ ᱜᱮᱭᱟ᱾
ᱚ ᱫᱟ ᱵᱟᱝ ᱱᱤᱭᱟᱹ ᱫᱷᱟᱣ ᱜᱮᱱᱟᱜ ᱯᱩᱭᱞᱩ ᱛᱮ ᱱᱟᱜ ᱞᱟᱹᱭ ᱦᱩᱭᱩᱜ ᱠᱟᱱᱟ᱾
ᱟᱪᱪᱷᱟ ᱟᱪᱪᱷᱟ ᱦᱳᱭ ᱦᱤᱡᱩᱜ ᱯᱮ ᱟᱨ ᱚᱱᱠᱟ ᱜᱮ ᱟᱹᱰᱤ ᱨᱟᱹᱥᱠᱟᱹ ᱨᱚᱢᱚᱡᱽ ᱟᱨ ᱮᱱᱮᱡ ᱥᱮᱨᱮᱧ ᱡᱚᱛᱚ ᱜᱮ ᱦᱩᱭᱩᱜᱼᱟ᱾ ᱱᱚᱸᱰᱮ ᱫᱚ ᱡᱚᱛᱚ ᱴᱨᱟᱰᱤᱥᱚᱱᱟᱞ ᱠᱚᱜᱮ ᱟᱵᱚᱣᱟᱜ ᱴᱨᱟᱰᱤᱥᱳᱱᱟᱞ ᱠᱟᱥᱴᱚᱢ ᱠᱚᱜᱮ ᱢᱟᱨᱮ ᱦᱟᱯᱲᱟᱢ ᱠᱚᱠᱚ ᱞᱟᱹᱭ ᱠᱟᱫᱟ ᱡᱮ ᱵᱩᱨᱩ ᱵᱚᱸᱜᱟ ᱠᱚᱫᱚ ᱦᱩᱭᱩᱜ ᱜᱮᱭᱟ, ᱱᱚᱣᱟ ᱦᱟᱸᱜ ᱟᱥᱟᱲ ᱵᱚᱸᱜᱟ ᱨᱮᱱᱟᱜ ᱟᱥᱟᱲ ᱵᱚᱸᱜᱟ ᱚᱱᱠᱟ ᱥᱮᱱ ᱯᱚᱨᱚᱵᱽ ᱟᱥᱟᱲ ᱵᱚᱸᱜᱟ ᱠᱩᱲᱤ ᱠᱚᱥᱮᱱ ᱟᱥᱟᱲ ᱪᱟᱵᱟᱜ ᱠᱚᱥᱮᱱ ᱚᱱᱠᱟ ᱦᱩᱭᱩᱜ ᱜᱮᱭᱟ ᱦᱟᱸᱜ᱾
ᱦᱮᱸ ᱦᱚᱨᱚᱜ ᱵᱟᱥᱮ ᱢᱟᱱᱮ ᱫᱚ ᱮᱠᱵᱟᱨᱮ ᱴᱨᱮᱰᱤᱥᱚᱱᱟᱞ ᱜᱮᱛᱟ ᱞᱮ ᱵᱟᱝ?
ᱦᱳᱭ ᱴᱨᱟᱰᱤᱥᱚᱱᱟᱞ ᱜᱮ ᱯᱩᱨᱟᱹ ᱢᱟᱱᱮ ᱚᱸᱰᱮ ᱫᱚ ᱟᱵᱚ ᱥᱟᱱᱛᱟᱲ ᱠᱚᱜᱮ ᱵᱤᱥᱤ ᱵᱷᱟᱵᱽ ᱫᱚ ᱦᱟᱸᱜ ᱠᱚ ᱧᱮᱞᱚᱜᱼᱟ᱾ ᱚ ᱟᱨ ᱟᱵᱚ ᱠᱚᱣᱟᱜ ᱜᱮ ᱦᱮᱸ ᱯᱚᱨᱚᱵᱽ ᱟᱹᱰᱤ ᱜᱚᱨᱚᱵᱟᱱ ᱯᱚᱨᱚᱵᱽ ᱠᱟᱱᱟ ᱟᱹᱰᱤ ᱢᱟᱨᱟᱝ ᱯᱚᱨᱚᱵᱽ ᱞᱮᱠᱟ ᱦᱟᱸᱜ ᱟᱞᱮ ᱱᱚᱣᱟ ᱠᱚᱨᱮ ᱫᱚ ᱥᱩᱨ ᱥᱩᱯᱩᱨ ᱠᱚᱜᱮ ᱛᱮᱫᱚ ᱦᱟᱸᱜ ᱞᱟᱹᱭᱟᱹᱜᱼᱟ ᱡᱮ ᱱᱚᱣᱟ ᱠᱚᱜᱮ ᱟᱹᱰᱤ ᱢᱟᱨᱟᱝ ᱯᱚᱨᱚᱵᱽ ᱠᱟᱱ ᱛᱟᱞᱮᱭᱟ᱾ ᱱᱚᱣᱟ ᱥᱩᱨ ᱥᱩᱯᱩᱨ ᱠᱚᱨᱮ ᱫᱚ ᱟᱨ ᱟᱭᱢᱟ ᱡᱟᱭᱜᱟ ᱨᱮᱱ ᱦᱚᱲ ᱠᱚᱠᱚ ᱦᱤᱡᱩᱜᱼᱟ, ᱵᱚᱸᱜᱟᱼᱵᱩᱨᱩ ᱠᱚᱦᱚᱸ ᱦᱩᱭᱩᱜᱼᱟ᱾
ᱦᱩᱸ
ᱡᱚᱛᱚᱱᱟᱜ ᱜᱮ ᱦᱩᱭᱩᱜᱼᱟ ᱦᱟᱸᱜ ᱦᱩᱭ ᱫᱚ ᱱᱚᱸᱰᱮ ᱫᱚ᱾
ᱚᱸ ᱱᱚᱣᱟ ᱟᱨᱦᱚᱸ ᱚᱱᱟ ᱫᱚᱠᱟᱱ ᱠᱚᱦᱚᱸ ᱱᱟᱜ ᱠᱚ ᱤᱫᱤ ᱜᱮ ᱛᱟᱦᱮᱱᱟ ᱴᱨᱮᱰᱤᱥᱚᱱᱟᱞ ᱡᱟᱜᱮ ᱴᱟᱢᱟᱠ ᱛᱩᱢᱫᱟᱜ ᱥᱟᱹᱲᱤ ᱯᱟᱧᱪᱤ ᱠᱚ?
ᱦᱳᱭ ᱥᱟᱹᱲᱤ ᱯᱟᱧᱪᱤ ᱠᱚ ᱥᱟᱶᱛᱮ ᱯᱚᱛᱚᱵ ᱠᱚᱦᱚᱸ ᱡᱚᱛᱚ ᱜᱮᱠᱚ ᱛᱟᱦᱮᱱᱟ᱾ ᱟᱨ ᱱᱚᱝᱠᱟ ᱡᱩᱫᱤ ᱟᱹᱜᱩ ᱵᱟᱲᱟᱭᱟᱠᱚ ᱟᱵᱚ ᱥᱟᱱᱛᱟᱲ ᱠᱚᱣᱟᱜ ᱠᱟᱥᱴᱚᱢ ᱠᱚ ᱥᱮ ᱥᱟᱱᱛᱟᱲ ᱠᱚᱣᱟᱜ ᱴᱨᱟᱰᱤᱥᱚᱱᱟᱞ ᱱᱤᱝᱠᱟ ᱠᱟᱹᱱᱟᱜ ᱦᱚᱨᱚᱜ ᱵᱟᱸᱫᱮ ᱠᱚ ᱟᱹᱰᱤᱴᱟ ᱜᱮ ᱨᱟᱹᱥᱠᱟᱹ ᱥᱮ ᱜᱚᱨᱚᱵᱽ ᱜᱮ ᱟᱹᱭᱠᱟᱹ ᱟᱴᱠᱟᱨᱚᱜᱼᱟ᱾ ᱪᱮᱫᱟᱜ ᱥᱮ ᱟᱵᱚ ᱠᱚᱨᱮᱱ ᱯᱟᱛᱟ ᱯᱟᱛᱟ ᱪᱷᱟᱛᱟ ᱠᱚᱨᱮ ᱱᱚᱝᱠᱟᱱᱟᱜ ᱫᱚᱠᱟᱱ ᱠᱚ ᱧᱮᱞ ᱞᱮᱱᱠᱷᱟᱱ ᱟᱹᱰᱤ ᱱᱟᱯᱟᱭᱚᱜᱼᱟ ᱟᱨ ᱦᱟᱺᱰᱤ ᱯᱟᱹᱶᱨᱟᱹ ᱠᱚ ᱧᱮᱞ ᱞᱮᱱᱠᱷᱟᱱ ᱯᱟᱛᱟ ᱴᱟᱺᱰᱤ ᱠᱚᱨᱮ ᱫᱚ ᱱᱚᱣᱟ ᱫᱚ ᱟᱹᱰᱤ ᱠᱷᱟᱨᱟᱯ ᱜᱮ ᱟᱴᱠᱟᱨᱚᱜᱼᱟ᱾ ᱱᱚᱝᱠᱟᱱᱟᱜ ᱯᱟᱛᱟ ᱴᱟᱺᱰᱤ ᱠᱚᱨᱮ ᱫᱚ ᱞᱩᱜᱽᱲᱤ ᱠᱚ ᱡᱟᱢᱟ ᱠᱚ ᱡᱟᱢᱟ ᱯᱮᱱ ᱫᱚᱛᱚ ᱠᱚ ᱢᱟᱱᱮ ᱴᱨᱟᱰᱤᱥᱚᱱᱟᱞᱟᱜ ᱡᱟᱢᱟ ᱠᱚᱫᱚ ᱚᱰᱳᱠ ᱠᱟᱱᱟ ᱛᱚ ᱱᱮᱛᱟᱨ ᱱᱮᱛᱟᱨ ᱴᱨᱟᱰᱤᱥᱚᱱᱟᱞ ᱟᱵᱚᱣᱟᱜ ᱫᱚ ᱦᱮᱸ ᱵᱟᱝ?
ᱦᱳᱭ ᱦᱳᱭ
ᱦᱚᱨᱚᱜ ᱵᱟᱸᱫᱮ ᱦᱚᱸ ᱫᱤᱱ ᱫᱤᱱ ᱛᱮ ᱪᱮᱡ ᱪᱟᱞᱟᱜ ᱠᱟᱱ ᱛᱟᱵᱚᱱᱟ᱾ ᱱᱮᱛᱟᱨ ᱡᱮᱢᱚᱱ ᱫᱷᱩᱛᱤ ᱦᱚᱸ ᱢᱟᱱᱮ ᱟᱢ ᱡᱟᱛᱮ ᱥᱩᱴ ᱯᱮᱱ ᱞᱮᱠᱟᱢ ᱦᱚᱨᱚᱜ ᱞᱮ ᱠᱷᱟᱱ ᱜᱮ ᱫᱷᱩᱛᱤ ᱢᱤᱫᱴᱟᱝ ᱛᱮᱭᱟᱨ ᱠᱟᱱᱟᱭ᱾ ᱠᱤᱪᱷᱩ ᱜᱟᱱ ᱧᱮᱞ ᱠᱮᱫᱤᱧ ᱤᱧᱦᱚᱸ ᱞᱟᱦᱟ ᱫᱚ ᱦᱟᱸᱜ ᱵᱟᱹᱧ ᱵᱟᱲᱟᱭ ᱛᱟᱦᱮᱸᱱᱟ ᱱᱚᱝᱠᱟ ᱤᱧ ᱠᱤᱪᱷᱩᱧ ᱧᱮᱞ ᱦᱩᱭ ᱱᱟ ᱡᱮ ᱫᱷᱩᱛᱤ ᱞᱮᱠᱟ ᱜᱮᱠᱚ ᱵᱮᱱᱟᱣ ᱠᱟᱫᱟ ᱡᱮ ᱟᱢ ᱢᱤᱫᱴᱟᱝ ᱜᱟᱢᱪᱷᱟ ᱞᱮᱠᱟ ᱛᱟᱦᱮᱱ ᱛᱟᱢᱟ ᱱᱚᱝᱠᱟᱜ ᱜᱮ ᱟᱨ ᱫᱷᱩᱛᱤ ᱦᱩᱭᱩᱜ ᱛᱟᱢᱟ ᱚᱝᱠᱟ ᱠᱟᱛᱷᱟ ᱫᱚ ᱵᱟᱝ ᱠᱟᱱᱟ᱾
ᱦᱩᱸ
ᱟᱨ ᱱᱚᱝᱠᱟ ᱦᱩᱰᱤᱧ ᱢᱟᱨᱟᱝ ᱚᱱᱟᱜ ᱡᱚᱛᱚᱣᱟᱜ ᱜᱮ ᱡᱚᱛᱚ ᱦᱟᱲᱟᱜ ᱜᱮ ᱦᱟᱸ ᱢᱮᱱᱟᱜ ᱠᱟᱫᱟ ᱦᱩᱰᱤᱧ ᱢᱟᱨᱟᱝ ᱱᱚᱝᱠᱟ᱾
ᱦᱩᱸ ᱟᱨ ᱵᱩᱨᱩ ᱵᱚᱸᱜᱟ ᱨᱮᱢᱟ ᱱᱟᱦᱟᱜ ᱫᱚ ᱛᱟᱦᱞᱮ ᱚᱱᱟ ᱛᱚ ᱡᱚᱢ ᱧᱩ ᱨᱮᱱᱟᱜ ᱮᱸᱴ ᱠᱮᱴᱚᱬᱮ ᱵᱟᱝ ᱦᱩᱭᱩᱜᱼᱟ ᱛᱚ?
ᱡᱚᱢ ᱧᱩ ᱨᱮᱱᱟᱜ ᱮᱠ ᱮᱴᱠᱮᱴᱚᱬᱮ ᱫᱚ ᱵᱟᱝ ᱦᱩᱭᱩᱜᱼᱟ ᱦᱟᱸᱜ ᱱᱤᱡᱮᱨᱭᱟᱜ ᱠᱟᱹᱣᱰᱤ ᱠᱚ ᱛᱟᱦᱮᱸ ᱞᱮᱱᱠᱷᱟᱱ ᱜᱮ ᱦᱟᱸᱜ ᱚᱝᱠᱟ ᱮᱴᱠᱮᱴᱚᱬᱮ ᱫᱚ ᱵᱟᱝ ᱦᱩᱭᱩᱜᱼᱟ, ᱡᱚᱛᱚᱜᱮ ᱯᱟᱛᱲᱟ ᱯᱤᱴᱷᱟᱹ ᱠᱚ ᱦᱚᱸ ᱟᱹᱰᱤ ᱧᱟᱢᱚᱜᱼᱟ ᱡᱟᱯ ᱡᱟᱦᱟᱸ ᱛᱤᱱᱟᱹᱜ ᱟᱵᱚᱣᱟᱜ ᱥᱟᱱᱛᱟᱲ ᱨᱮᱱᱟᱜ ᱠᱟᱞᱪᱟᱨ ᱨᱮᱱᱟᱜ ᱡᱚᱢ ᱧᱩ ᱠᱚ, ᱨᱟᱯᱟᱜ ᱯᱤᱴᱷᱟᱹ ᱠᱚ ᱪᱮᱫ ᱞᱮᱠᱟᱱᱟᱜ ᱯᱤᱴᱷᱟᱹᱢ ᱡᱚᱢᱟ ᱡᱤᱞ ᱵᱷᱟᱹ ᱡᱤᱢ ᱡᱚᱢᱟ ᱥᱮ ᱯᱤᱴᱷᱟᱹᱢ ᱡᱚᱢᱟ ᱥᱮ, ᱞᱮᱴᱚᱢ ᱡᱚᱢᱟ ᱡᱚᱛᱚ ᱜᱮᱢ ᱧᱟᱢᱟ᱾
ᱦᱚᱸᱢ ᱞᱮᱴᱚ ᱯᱤᱴᱷᱟᱹ ᱵᱟᱱᱟᱨ ᱜᱮ ᱱᱟᱦᱟᱜ ᱛᱚ ᱵᱷᱟᱹᱜᱤ ᱜᱮᱭᱟ, ᱤᱧ ᱢᱟ ᱦᱟᱸᱜ ᱥᱩᱠᱨᱤ ᱡᱤᱞ ᱞᱮᱴᱚ ᱛᱟ ᱯᱤᱴᱷᱟᱹ ᱜᱮ ᱱᱟᱜ ᱥᱤᱵᱤᱞ ᱜᱤᱧ ᱵᱩᱡᱷᱟᱹᱣᱟ ᱟᱨ ᱥᱤᱢ ᱡᱤᱞ᱾
ᱦᱚᱸ ᱚᱱᱟ ᱠᱚᱢᱟ ᱞᱟᱹᱠᱛᱤ ᱜᱮ, ᱥᱩᱠᱨᱤ ᱡᱤᱞ ᱟᱨ ᱚᱱᱟ ᱠᱚᱫᱚ ᱟᱨ ᱞᱮᱴᱚ ᱜᱮ ᱟᱹᱰᱤ ᱱᱟᱯᱟᱭᱚᱜᱼᱟ᱾ ᱟᱨ ᱞᱮᱴᱚ ᱫᱚ ᱠᱟᱹᱴᱤᱜ ᱫᱟᱢ ᱠᱚᱫᱚ ᱱᱚᱝᱠᱟ ᱦᱟᱸᱜ ᱪᱮᱜ ᱠᱚ ᱞᱟᱹᱭᱟ ᱮᱸ ᱡᱟᱦᱟᱸ ᱞᱮᱠᱟ ᱦᱟᱸᱜ ᱚᱝᱠᱟ ᱜᱮᱠᱚ ᱫᱚᱦᱚ ᱠᱟᱜ ᱛᱟᱵᱚᱱᱟ ᱪᱮᱫ ᱞᱮᱠᱟ ᱯᱤᱴᱷᱟᱹ ᱚᱝᱠᱟ ᱦᱩᱭᱩᱜᱼᱟ ᱯᱟᱛᱲᱟ ᱯᱤᱴᱷᱟᱹ ᱡᱤᱞ ᱡᱤᱞ ᱚᱝᱠᱟ ᱥᱚᱭ ᱴᱟᱠᱟ᱾ ᱛᱚ ᱱᱤ ᱛᱚᱜ ᱦᱟᱸᱜ ᱟᱵᱚᱣᱟᱜ ᱦᱚᱸᱛᱚ ᱫᱟᱢ ᱠᱚ ᱡᱟᱦᱟᱸ ᱨᱮᱱᱟᱜ ᱮᱸ ᱡᱤᱱᱤᱥ ᱯᱟᱹᱛᱤ ᱨᱮᱱᱟᱜ ᱫᱟᱢ ᱠᱚ ᱵᱤᱥᱤ ᱠᱟᱱ ᱛᱟᱵᱚᱱᱟ᱾ ᱛᱚ ᱟᱫᱚ ᱚᱱᱟ ᱠᱚ ᱠᱷᱟᱹᱛᱤᱨ ᱛᱮᱜᱮ ᱦᱟᱸᱜ ᱱᱤᱛᱚᱜ ᱦᱟᱸᱜ ᱚᱱᱟ ᱠᱚᱨᱮᱱᱟᱜ ᱯᱤᱴᱷᱟᱹ ᱠᱚᱨᱮᱱᱟᱜ ᱦᱚᱸ ᱦᱟᱸᱜ ᱫᱟᱢ ᱠᱚ ᱵᱟᱹᱲᱛᱤ ᱦᱩᱭᱩᱜ ᱠᱟᱱᱟ, ᱵᱟᱠᱷᱟᱱ ᱫᱚ ᱞᱟᱦᱟ ᱫᱚ ᱚᱱᱠᱟ ᱵᱟᱝ ᱛᱟᱦᱮᱸ ᱠᱟᱱᱟ᱾
ᱞᱟᱦᱟ ᱫᱚ ᱟᱸᱡᱚᱢ ᱵᱟᱲᱟ ᱦᱩᱭ ᱟᱠᱟᱱᱟ ᱯᱚᱧᱪᱟᱥ ᱴᱟᱠᱟ ᱠᱷᱟᱱ ᱜᱮ ᱢᱤᱫᱴᱟᱝ ᱯᱟᱛᱲᱟ ᱯᱤᱴᱷᱟᱹ ᱫᱚᱢ ᱧᱟᱢ ᱜᱚᱫ᱾
ᱦᱳᱭ ᱦᱳᱭ ᱦᱳᱭ ᱞᱟᱦᱟ ᱫᱚ ᱧᱟᱢᱚᱜ ᱛᱟᱦᱮᱱᱟ ᱛᱚ ᱟ ᱱᱤᱛᱚᱜ ᱫᱚ ᱟᱵᱚᱣᱟᱜ ᱦᱟᱸᱜ ᱡᱤᱱᱤᱥ ᱯᱟᱹᱛᱤ ᱨᱮᱱᱟᱜ ᱠᱤᱨᱤᱧ ᱠᱚᱨᱮᱱᱟᱜ ᱦᱚᱸ ᱠᱟᱹᱴᱷᱤᱠ ᱫᱟᱢ ᱠᱚ ᱵᱤᱥᱤᱭᱮᱱ ᱛᱟᱵᱚᱱᱟ ᱛᱚ ᱟᱫᱚ ᱦᱟᱸᱜ ᱚᱱᱟ ᱠᱚ ᱡᱩᱫᱤ ᱤᱱᱟᱹᱜ ᱨᱮᱹᱴ ᱛᱮᱜᱮ ᱦᱟᱸᱜ ᱵᱚᱱ ᱠᱤᱨᱤᱧ ᱦᱟᱛᱟᱣ ᱫᱟᱲᱮᱜ ᱠᱮᱭᱟ ᱛᱟᱦᱚᱞᱮ ᱠᱷᱟᱱ ᱫᱚ ᱦᱟᱸᱜ ᱟᱫᱚ ᱚᱱᱟ ᱦᱚᱸᱛᱚ ᱢᱤᱜ ᱠᱤᱞᱳ ᱵᱚᱱ ᱦᱟᱛᱟᱣᱟ ᱚᱱᱮ ᱥᱚᱭ ᱴᱟᱠᱟ ᱠᱤᱞᱳ ᱛᱷᱟᱞᱮ ᱥᱚ ᱴᱟᱠᱟ ᱨᱮᱱᱟᱜ ᱠᱤᱞᱳ ᱛᱤᱱᱟᱹᱜ ᱜᱟᱱ ᱦᱩᱭᱩᱜᱼᱟ? ᱵᱟᱨ ᱯᱟᱛᱲᱟ ᱜᱟᱱ ᱦᱩᱭᱩᱜᱟ ᱢᱚᱴᱮ᱾ ᱟᱫᱚ ᱚᱱᱟ ᱨᱮ ᱜᱮ ᱢᱟᱱᱮ ᱩᱝᱠᱩ ᱦᱚᱸ ᱡᱩᱫᱤ ᱠᱟᱹᱴᱤᱡ ᱦᱚᱸ ᱵᱟᱝᱠᱚ ᱞᱟᱯᱟ ᱛᱟᱦᱞᱮ ᱛᱚ ᱪᱮᱜ ᱠᱚ ᱦᱩᱭᱮᱱ ᱛᱟᱠᱚᱣᱟ ᱟᱠᱚᱣᱟᱜ ᱢᱟᱱᱮ ᱵᱮᱵᱥᱟ ᱛᱮᱫ ᱜᱮ ᱦᱮᱸ ᱵᱟᱝ᱾
ᱦᱳᱭ ᱢᱤᱴᱟᱝ ᱢᱟᱱᱮ ᱚᱸᱰᱮ ᱠᱟᱹᱢᱤ ᱭᱟᱭ ᱠᱷᱟᱴᱟᱜᱼᱟᱭ ᱠᱟᱹᱴᱤᱡ ᱛᱟᱞᱟᱝ ᱚᱸᱰᱮ ᱫᱚ ᱟᱭᱟᱜ ᱧᱮᱞ ᱦᱩᱭᱩᱜ ᱛᱟᱭᱟ ᱥᱮ᱾
ᱦᱳᱭ ᱦᱳᱭ ᱩᱱᱤ ᱧᱮᱞ ᱢᱮᱥᱮ ᱠᱷᱟᱴᱟ ᱠᱟᱛᱮᱫ ᱥᱩᱫᱩ ᱠᱟᱣᱰᱤ ᱟᱭᱟᱜ ᱟᱭ-ᱟᱭ ᱠᱟᱣᱰᱤ ᱠᱟᱣᱰᱤ ᱟᱨᱡᱟᱣ ᱨᱮᱱᱟᱜ ᱮ ᱠᱷᱟᱴᱟᱜ ᱠᱟᱱᱟ᱾ ᱢᱮᱱᱠᱷᱟᱱ ᱚᱸᱰᱮ ᱧᱮᱞᱚᱜᱼᱟ, ᱯᱚᱭᱥᱟ ᱠᱚᱫᱚ ᱦᱟᱸᱜ ᱚᱝᱠᱟ ᱫᱚ ᱦᱟᱸᱜ ᱟᱡ ᱥᱮ ᱯᱚᱨᱚᱵᱽ ᱠᱚᱫᱚ ᱦᱟᱸᱜ ᱚᱝᱠᱟ ᱴᱷᱤᱠ ᱴᱷᱟᱠ ᱫᱚ ᱵᱟᱭ ᱧᱮᱞ ᱫᱟᱲᱮᱜ ᱠᱟᱱᱟ ᱟᱡᱫᱚ ᱱᱟᱸᱰᱮ ᱦᱟᱸᱜ ᱯᱟᱛᱲᱟ ᱯᱤᱴᱷᱟᱹ ᱟᱠᱷᱨᱤᱧ ᱨᱮᱜᱮ ᱵᱮᱥ ᱛᱚ ᱢᱮᱱᱟᱜ ᱟᱠᱟᱫᱮ ᱦᱮᱸ ᱵᱟᱝ᱾
ᱦᱮᱸ ᱦᱮᱸ
ᱟᱨ ᱟᱹᱰᱤ ᱟᱹᱰᱤ ᱢᱟᱨᱟᱝ ᱢᱟᱨᱟᱝ ᱚᱝᱠᱟ ᱵᱞᱚᱜᱟᱨ ᱥᱮ ᱟᱵᱚᱨᱮᱱ ᱱᱚᱝᱠᱟ ᱥᱟᱱᱛᱟᱲ ᱵᱚᱭᱦᱟ ᱠᱚ ᱠᱚ ᱢᱮᱱᱟᱜ ᱛᱟᱵᱚᱱᱟ ᱱᱩᱝᱠᱩ ᱠᱚᱦᱚᱸ ᱟᱹᱰᱤ ᱜᱟᱱ ᱠᱚ ᱥᱮᱴᱮᱨᱚᱜᱼᱟ, ᱟᱹᱰᱤᱜᱟᱱ ᱟᱵᱚᱨᱮᱱ ᱮᱞᱵᱚᱢ ᱠᱚ ᱮᱞᱵᱚᱢ ᱠᱚᱠᱚ ᱵᱮᱱᱟᱣ ᱵᱟᱲᱟᱭᱮᱫ ᱚᱱᱮ ᱩᱝᱠᱩ ᱠᱚᱦᱚ ᱠᱚ ᱥᱮᱴᱮᱨᱚᱜᱼᱟ ᱟᱹᱰᱤ ᱢᱟᱱᱮ ᱟᱹᱰᱤ ᱨᱟᱹᱥᱠᱟᱹ ᱵᱩᱡᱩᱜᱼᱟ᱾ ᱩᱝᱠᱩ ᱠᱚᱦᱚᱸ ᱟᱵᱚ ᱥᱟᱞᱟᱜ ᱧᱮ ᱠᱷᱮᱞ ᱠᱟᱛᱮ ᱟᱹᱰᱤ ᱨᱟᱹᱥᱠᱟᱹ ᱠᱚ ᱵᱩᱡᱷᱟᱹᱣᱟ ᱡᱮ, ᱤᱧ ᱨᱮᱱ ᱯᱷᱮᱱ ᱯᱷᱳᱞᱳᱭᱤᱝ ᱟᱹᱰᱤ ᱜᱟᱱ ᱢᱮᱱᱟᱜ ᱠᱚᱛᱤᱧ ᱜᱮᱭᱟ᱾
ᱦᱩᱸ ᱛᱟᱞᱮ ᱱᱤᱭᱟᱹ ᱫᱷᱟᱣ ᱪᱮᱥᱴᱟᱭ ᱦᱩᱭᱩᱜᱟ ᱪᱟᱞᱟᱣ ᱨᱮᱱᱟᱜ ᱛᱟᱦᱞᱮ ᱱᱤᱭᱟᱹ ᱫᱷᱟ ᱡᱟᱠ ᱡᱚᱢᱚᱠ ᱜᱤ ᱦᱩᱭᱩᱜᱼᱟ᱾
ᱦᱳ ᱱᱤᱭᱟᱹ ᱵᱟᱨ ᱫᱚ ᱦᱟᱸᱜ ᱡᱟᱭ ᱡᱚᱢᱚᱠ ᱜᱮ ᱦᱩᱭᱩᱜᱟ, ᱟᱨ ᱦᱟᱸᱜ ᱚᱸᱰᱮ ᱫᱚ ᱱᱚᱝᱠᱟ ᱦᱳᱭ ᱚᱸᱰᱮ ᱫᱚ ᱫᱚᱢᱮ ᱫᱟᱜᱟᱭ ᱛᱚ ᱡᱩᱫᱤ ᱦᱟᱸᱜ ᱵᱟᱭ ᱫᱟᱜᱟ ᱛᱟᱦᱞᱮ ᱠᱷᱟᱱ ᱚᱝᱠᱟ ᱨᱟᱹᱥᱠᱟᱹ ᱵᱟᱝ ᱵᱩᱡᱩᱜᱼᱟ᱾ ᱫᱟᱜᱽ ᱞᱮᱠᱷᱟᱱ ᱜᱮ ᱨᱟᱹᱥᱠᱟᱹ ᱵᱩᱡᱩᱜᱼᱟ ᱦᱟᱸᱜ ᱵᱩᱨᱩ ᱵᱚᱸᱜᱟ ᱨᱮᱫᱚ ᱫᱟᱜᱽ ᱜᱮᱭᱟᱟᱭ ᱦᱟᱸᱜ ᱫᱟᱜ ᱫᱚ᱾
ᱫᱟᱜ ᱜᱮᱛᱚ ᱵᱷᱟᱜᱤ᱾
ᱚᱱᱟ ᱠᱷᱟᱹᱛᱤᱨ ᱛᱮᱜᱮ ᱛᱚ ᱟᱵᱚ ᱠᱚᱲᱟ ᱠᱚᱫᱚ ᱚᱝᱠᱟ ᱦᱟᱯ ᱯᱮᱱ ᱠᱚ ᱦᱟᱯ ᱯᱮᱱ ᱠᱚ ᱜᱮᱧᱡᱤ ᱠᱚᱢ ᱥᱟᱵ ᱠᱮᱜᱛᱮᱢ ᱪᱟᱞᱟᱣᱱᱟ, ᱟᱨ ᱢᱮᱰ ᱵᱮᱜ ᱨᱮ ᱫᱚᱛᱚ ᱠᱚᱢ ᱥᱟᱵᱟᱣ ᱠᱮᱫᱟ ᱚᱱᱟ ᱫᱚᱢ ᱜᱚ ᱤᱫᱤ ᱠᱮᱫᱟ᱾ ᱡᱚᱠᱷᱚᱱᱟᱜ ᱵᱤ ᱢᱟᱱᱮ ᱵᱩ ᱵᱤᱨ ᱨᱟᱠᱟᱵ ᱱᱟᱢ ᱩᱱᱫᱚ ᱦᱟᱸᱜ ᱚᱱᱟ ᱠᱚᱫᱚᱢ ᱤᱝᱠᱟᱹ ᱛᱮᱜᱮᱢ ᱨᱟᱠᱟᱵᱱᱟ ᱟᱨ ᱡᱚᱠᱷᱚᱱ ᱦᱟᱸᱜ ᱚᱸᱰᱮᱢ ᱮᱠᱷᱲᱟ ᱠᱚᱨᱮᱢ ᱮᱱᱮᱡᱼᱟ᱾ ᱩᱱᱫᱚ ᱟᱢᱟᱜ ᱫᱚᱛᱚ ᱠᱚᱢ ᱦᱚᱨᱚᱜ ᱠᱮᱫ ᱛᱮ ᱟᱵᱚᱣᱟᱜ ᱴᱟᱺᱰᱤ ᱥᱮᱱᱟ ᱠᱟᱥᱴᱚᱢ ᱠᱚᱢ ᱦᱚᱨᱚᱜ ᱠᱮᱛᱮ ᱟᱨᱮᱢ ᱮᱱᱮᱡ ᱠᱮᱫᱟ᱾
ᱦᱩᱸ
ᱡᱮ ᱱᱚᱸᱰᱮ ᱫᱚ ᱟᱨ ᱱᱚᱸᱰᱮ ᱫᱚ ᱱᱚᱝᱠᱟ ᱟᱨᱚ ᱨᱟᱹᱥᱠᱟᱹ ᱵᱩᱡᱷᱟᱹᱜᱼᱟ ᱡᱮ ᱮ ᱟᱢ ᱡᱩᱫᱤ ᱚᱝᱠᱟ ᱢᱟᱹᱭ ᱛᱟᱠᱚ ᱥᱮ, ᱫᱤᱫᱤ ᱛᱟᱠᱚ ᱥᱮ ᱮᱸᱻ ᱱᱚᱝᱠᱟ ᱦᱟᱸᱜ ᱢᱟᱱᱮ ᱡᱩᱫᱤ ᱟᱢ ᱵᱟᱢ ᱪᱤᱱᱦᱟᱹᱣ ᱠᱚᱣᱟ, ᱡᱮ ᱥᱟᱵᱤ ᱧᱟᱠᱚ ᱥᱮ ᱵᱟᱠᱚ ᱥᱟᱵᱤᱧᱟ ᱚᱝᱠᱟ ᱠᱟ ᱛᱷᱟ ᱫᱚ ᱵᱟᱝ ᱠᱟᱱᱟ᱾ ᱟᱢ ᱨᱚᱲ ᱞᱮᱠᱷᱟᱱ ᱜᱮ ᱚᱝᱠᱟ ᱥᱟᱵ ᱢᱮᱭᱟ ᱠᱚ, ᱡᱩᱫᱤ ᱢᱮᱛᱟ ᱠᱚᱢ ᱥᱟᱵᱤᱧ ᱯᱮᱥᱮ ᱯᱮᱲᱟ ᱦᱚᱲ ᱟᱫᱚ ᱥᱟᱵ ᱢᱮᱭᱟ ᱠᱚ᱾ ᱨᱟᱹᱥᱠᱟᱹ ᱜᱮ ᱵᱩᱡᱩᱟ ᱚᱝᱠᱟ ᱮᱱᱮᱡ ᱥᱮᱨᱮᱧ᱾ ᱠᱟ ᱡᱩᱫᱤ ᱟᱵᱚ ᱟᱫᱚ, ᱟᱵᱚ ᱢᱟᱱᱮ ᱜᱮᱛᱚ ᱯᱮᱲᱟ ᱦᱮᱸ ᱵᱟᱝ᱾
ᱴᱷᱤᱠ ᱜᱮᱭᱟ ᱛᱟᱦᱞᱮ᱾